ᱦᱮᱞᱳ
ᱨᱚᱲ ᱟᱸᱡᱚᱢᱚᱜ ᱠᱟᱱᱟ ᱤᱧ ᱟᱜ?
ᱟ
ᱞᱟᱹᱭ ᱫᱤᱧ ᱨᱚᱲ ᱟᱸᱡᱚᱢᱚᱜ ᱠᱟᱱᱟ ᱤᱧ ᱟᱜ?
ᱦᱮᱸ ᱟᱸᱡᱚᱢ ᱫᱟᱹᱧ, ᱵᱟᱢ ᱟᱸᱡᱚᱢ ᱫᱟ?
ᱦᱮᱞᱳ
ᱦᱮᱸ ᱞᱟᱹᱭ ᱫᱟᱹᱧ, ᱤᱧᱟᱹᱜ ᱨᱚᱲ ᱵᱟᱢ ᱟᱡᱚᱢ? ᱟᱸᱡᱚᱢ ᱫᱟᱹᱧ᱾
ᱦᱳ ᱟᱸᱡᱚᱢ ᱫᱟᱹᱧ, ᱟᱪᱪᱷᱟ, ᱪᱮᱜ ᱮᱢ ᱪᱤᱠᱟᱹᱭ ᱫᱟ?
ᱪᱤᱠᱟᱹ ᱦᱚᱸ ᱵᱟᱝ ᱜᱮ ᱱᱤᱛᱚᱜ ᱫᱚ ᱠᱟᱹᱢᱤ ᱠᱚᱫᱚ ᱡᱚᱛᱚ ᱮ ᱦᱩᱭ ᱠᱟᱱᱟ ᱠᱟᱹᱢᱤ ᱠᱚ ᱥᱟᱹᱛ ᱠᱟᱛᱮᱜ ᱫᱩᱜ ᱵᱟᱲᱟ
ᱚᱻ ᱦᱮᱸ ᱛᱚ, ᱡᱚᱢ ᱵᱟᱲᱟ ᱠᱟᱫᱟ ᱛᱟᱦᱚᱞᱮ?
ᱦᱮᱸ ᱡᱚᱢ ᱠᱚᱫᱚ ᱟᱹᱣᱨᱤ ᱦᱩᱭᱩᱜ-ᱟ, ᱡᱚᱢ ᱦᱩᱭᱩᱜ-ᱟ ᱦᱟᱸᱜ ᱤᱱᱠᱟᱹ ᱢᱤᱫ ᱜᱷᱟᱹᱲᱤᱡ
ᱦᱮᱸᱛᱚ ᱫᱟᱨᱮ ᱵᱟᱡᱟᱜ ᱟ ᱵᱤᱥᱤ ᱦᱚᱸ᱾
ᱦᱳᱭ ᱦᱮᱸ ᱤᱥᱤᱱ ᱠᱚᱫᱚ ᱥᱟᱹᱛ ᱠᱟᱱᱟ ᱟᱫᱚ
ᱚᱻ ᱟᱨ ᱢᱟᱡᱟᱱ ᱵᱟᱲᱟ ᱪᱮᱫ ᱠᱟᱭ ᱫᱟᱜ ᱠᱮᱫᱟ ᱟᱯᱮ ᱥᱮᱫ?
ᱢᱟᱡᱟᱱ ᱵᱮᱲᱟ ᱫᱟᱜ ᱠᱮᱫᱟᱭ ᱫᱚᱢᱮ ᱛᱮᱦᱮᱧ ᱫᱚ ᱥᱮᱛᱟᱜ ᱠᱷᱚᱱᱟᱜ ᱮᱛᱚᱭ ᱫᱟᱜ ᱠᱮᱫᱟᱭ ᱫᱚᱢᱮ ᱚᱱᱮ ᱟᱭᱩᱵ ᱟᱭᱩᱵ ᱠᱟᱹᱴᱤᱡ ᱯᱷᱟᱸᱠᱟ ᱠᱟᱜ-ᱟᱭ ᱱᱤᱛᱦᱚᱸ ᱯᱷᱟᱸᱠᱟ ᱜᱮ ᱠᱤᱱᱛᱩ ᱨᱤᱢᱤᱞ ᱫᱚ ᱧᱮᱞᱚᱜ ᱠᱟᱱ ᱜᱮᱭᱟ ᱧᱤᱫᱟᱹ ᱥᱮᱫ ᱫᱟᱜ ᱦᱚᱭ ᱫᱟᱲᱮᱭᱟᱜ-ᱟ᱾
ᱚ ᱟᱞᱮ ᱥᱮᱫ ᱦᱚᱸ ᱫᱚᱢᱮ ᱫᱟᱜ ᱠᱮᱫᱟᱭ᱾ ᱥᱮᱛᱟᱜ ᱮ ᱫᱟᱜ ᱠᱮᱫᱟ ᱟᱨ ᱚᱱᱮ ᱛᱤᱠᱤᱱ ᱫᱚ ᱠᱟᱹᱴᱤᱡ ᱮ ᱥᱤᱛᱩᱝ ᱥᱤᱛᱩᱝ ᱞᱟᱜ-ᱟ ᱟᱨᱚ ᱢᱟᱡᱟᱱ ᱫᱚ ᱫᱚᱢᱮ ᱫᱟᱜ ᱟᱹᱭᱩᱵ ᱠᱮᱫᱟᱭ ᱫᱟᱜ ᱛᱮᱜᱮ, ᱫᱚᱢᱮ ᱛᱚᱸᱵᱟᱭᱮᱱᱟ ᱫᱟᱜ ᱠᱚᱦᱚᱸ ᱟᱞᱮ ᱥᱮᱫ ᱫᱚ ᱚᱱᱟ ᱠᱷᱟᱨᱟᱝ ᱠᱚᱨᱮ, ᱤᱭᱟᱹ ᱛᱚᱞᱟ ᱠᱚ ᱦᱟᱨᱟ ᱞᱮᱱᱠᱷᱟᱱ ᱨᱚᱦᱚᱭ ᱠᱚ ᱜᱟᱱ ᱜᱚᱫ ᱠᱚᱜ-ᱟ ᱦᱮᱸ᱾
ᱚ
ᱫᱚᱢᱮ ᱛᱚᱢᱵᱟ ᱵᱟᱲᱟᱭ ᱮᱱᱟ, ᱛᱟᱹᱭ ᱨᱤᱢᱤᱞ ᱨᱤᱢᱤᱞ ᱠᱟᱜ ᱜᱮᱭᱟᱭ ᱟᱨᱚ ᱦᱤᱡᱩᱜ ᱪᱚᱝ ᱪᱮᱫ ᱪᱚᱝ, ᱪᱟᱝ ᱦᱟᱸᱜ ᱟᱭᱩᱵ ᱥᱮᱫ
ᱦᱮᱸ ᱱᱟᱣᱟᱭ ᱭᱟ ᱵᱩᱨᱩ ᱵᱚᱸᱜᱟ ᱥᱳᱨᱮ ᱚᱱᱟ ᱵᱩᱨᱩ ᱵᱚᱸᱜᱟ ᱥᱩᱨ ᱫᱚ ᱡᱟᱹᱯᱩᱫ ᱜᱮᱭᱟ ᱛᱚ, ᱚᱠᱟ ᱠᱚ ᱥᱮᱨᱢᱟ ᱫᱚ᱾
ᱦᱮᱸ ᱵᱩᱨᱩ ᱵᱚᱸᱜᱟ ᱨᱮᱫᱚᱭ ᱫᱟᱜᱽ ᱜᱮᱭᱟ ᱞᱟᱹᱭ
ᱦᱳᱭ ᱟᱪᱪᱷᱟ ᱵᱩᱨᱩ ᱵᱚᱸᱜᱟ ᱧᱮᱞ ᱫᱚᱢ ᱪᱟᱞᱟᱜ ᱠᱟᱱᱟ ᱥᱮ ᱵᱟᱝ?
ᱵᱩᱨᱩ ᱵᱚᱸᱜᱟ ᱧᱮᱞ ᱤᱧ ᱪᱟᱞᱟᱜ ᱞᱟᱹᱜᱤᱫ-ᱟ ᱜᱟᱹᱞᱤ ᱜᱟᱰᱤ ᱞᱮ ᱵᱷᱟᱲᱟ ᱠᱟᱜ-ᱟ ᱚᱲᱟᱜ ᱟᱨ ᱦᱚᱲ ᱡᱚᱛᱚ ᱦᱚᱲ ᱜᱮᱞᱮ ᱪᱟᱞᱟᱜ ᱞᱟᱹᱜᱤᱫ-ᱟ᱾ ᱟᱫᱚ ᱞᱟᱦᱟ ᱛᱮᱦᱚᱸ ᱧᱮᱞ ᱫᱚ ᱧᱮᱞ ᱵᱟᱲᱟ ᱦᱩᱭ ᱠᱟᱱᱟ ᱛᱚ ᱱᱤᱭᱟᱹ ᱵᱟᱨ ᱦᱚᱸ ᱪᱟᱞᱟᱜ ᱦᱩᱭᱩᱜ ᱞᱟᱹᱜᱤᱫ ᱟᱱᱮᱼᱼ
ᱚ ᱟᱪᱪᱷᱟ ᱟᱪᱪᱷᱟ ᱦᱮᱸ ᱦᱮᱸ
ᱦᱳᱭ ᱚᱱᱟ ᱥᱤᱲᱤ ᱧᱮᱞ ᱠᱷᱟᱹᱛᱤᱨ ᱜᱮ ᱪᱮᱫᱠᱟ ᱠᱚ ᱵᱮᱱᱟᱣ ᱠᱟᱫᱟ ᱛᱟᱦᱚᱞᱮ ᱧᱮᱞ ᱟᱹᱜᱩ ᱦᱩᱭᱩᱜᱼᱟ᱾
ᱚᱻ
ᱦᱮᱸ ᱟᱫᱚ ᱱᱚᱜᱼᱚᱭ ᱱᱤᱭᱟᱹ ᱛᱤᱥ ᱠᱚ ᱧᱮᱞᱟ? ᱱᱤᱭᱟᱹ ᱥᱩᱱᱤ ᱨᱚᱵᱤ ᱵᱟᱨ ᱦᱤᱞᱳ ᱦᱮᱸ ᱵᱟᱝ?
ᱦᱳᱭ ᱦᱳᱭ᱾
ᱟᱢ ᱪᱟᱞᱟᱜ ᱟᱢ ᱥᱮ ᱵᱟᱝ ᱧᱮᱞ?
ᱦᱚᱸ ᱪᱟᱞᱟᱜ ᱟᱹᱧ ᱪᱟᱞᱟᱜ ᱜᱤᱭᱤᱧ ᱞᱟᱹᱭᱮᱜᱼᱟ ᱚᱲᱟᱜ ᱦᱚᱲ ᱠᱚ
ᱚ ᱟᱞᱮ ᱦᱚᱸᱜ ᱟᱹᱰᱤ ᱫᱤᱱ ᱠᱷᱚᱱᱜᱮ ᱱᱤᱭᱟᱹ ᱵᱟᱨ ᱫᱚᱞᱮᱼᱼ ᱢᱚᱱᱮ ᱠᱟᱫᱟ ᱪᱟᱞᱟᱜ ᱟᱵᱚᱱ ᱪᱟᱞᱟᱜ ᱟᱵᱚᱱ ᱥᱤᱲᱤ ᱠᱚᱠᱚ ᱡᱩᱛ ᱮᱼᱟ ᱜᱟᱹᱲᱤ ᱠᱚᱦᱚᱸ ᱟᱹᱰᱤ ᱫᱤᱱ ᱨᱮᱜᱮ ᱵᱷᱟᱲᱟ ᱨᱮᱰᱤᱭ ᱟᱠᱟᱜ᱾
ᱟᱪᱪᱷᱟ ᱟᱪᱪᱷᱟ ᱛᱤᱱᱟᱹᱜ ᱦᱚᱲ ᱯᱮ ᱪᱟᱞᱟᱜ ᱠᱟᱱᱟ?
ᱚᱲᱟᱜ ᱨᱮᱱ ᱡᱷᱚᱛᱚ ᱦᱚᱲ ᱜᱮᱞᱮ ᱪᱟᱞᱟᱜᱼᱟ ᱟᱨ ᱟᱞᱮ ᱚᱲᱟᱜ ᱥᱩᱨ ᱠᱚᱨᱮᱱ ᱜᱮ ᱢᱟᱱᱮ ᱢᱤᱫ ᱜᱷᱟᱹᱲ ᱞᱮ ᱪᱟᱞᱟᱣ ᱞᱟᱹᱜᱤᱫᱼᱟ᱾
ᱚᱻ
ᱦᱳᱭ᱾ ᱟᱫᱚ ᱵᱟᱨ ᱯᱮ ᱥᱮᱨᱢᱟ ᱛᱚ ᱵᱟᱝᱼᱼ ᱪᱟᱞᱟᱣ ᱦᱩᱭ ᱞᱮᱱ ᱛᱟᱦᱮᱸᱜᱼᱟ ᱢᱟᱱᱮ ᱪᱟᱞᱟᱣ ᱦᱩᱭ ᱞᱮᱱ ᱛᱟᱦᱮᱸᱼᱟ ᱠᱟᱹᱴᱤᱡ ᱞᱟᱦᱟ ᱧᱚᱜ ᱜᱮ᱾ ᱟ ᱵᱟᱨᱯᱮ ᱥᱮᱮᱫ ᱢᱟ ᱫᱚ ᱜᱮᱯ ᱜᱮ ᱛᱟᱦᱮᱸ ᱠᱟᱱᱟᱟᱱᱟ ᱛᱟᱦᱚᱞᱮ ᱟᱫᱚᱼᱼ ᱞᱟᱹᱭᱟᱨ ᱱᱤᱭᱟᱹ ᱵᱚᱪᱷᱚᱨ ᱫᱚᱵᱚᱱ ᱧᱮᱞ ᱟᱹᱜᱩᱣᱟᱜᱼᱟ ᱟᱨ ᱥᱤᱲᱤ ᱦᱚᱸᱠᱚ ᱵᱮᱱᱟᱣᱮᱫᱼᱟ ᱛᱟᱦᱚᱞᱮ ᱚᱱᱟ ᱦᱚᱸᱵᱚᱱ ᱧᱮᱞ ᱟᱹᱜᱩᱭᱟ᱾
ᱥᱤᱲᱤ ᱠᱚ ᱵᱮᱱᱟᱣ
ᱦᱳᱭ ᱦᱳᱭ ᱚᱱᱟ ᱠᱷᱟᱹᱛᱤᱨ ᱜᱮ ᱵᱮᱥᱤ ᱢᱚᱱᱮ ᱫᱚ ᱱᱤᱭᱟᱹ ᱵᱟᱨ ᱫᱚ᱾ ᱟᱨ ᱱᱤᱭᱟᱹ ᱵᱟᱨ ᱫᱚ ᱵᱟᱵᱚᱱ ᱤᱭᱟᱹ ᱵᱟᱠᱷᱨᱟᱼᱼ ᱠᱚ ᱞᱟᱸᱜᱟᱜᱼᱟ ᱢᱟᱱᱮ ᱢᱤᱫ ᱜᱷᱟᱹᱲᱤᱡ ᱛᱮᱢ ᱦᱟᱲᱟᱢ ᱵᱩᱲᱦᱤ ᱡᱚᱛᱚᱮᱢ ᱫᱮᱡ ᱫᱟᱲᱮᱭᱟᱜᱼᱟ᱾
ᱦᱮᱸ ᱟᱨ ᱫᱟᱜ ᱨᱮᱦᱚᱭ ᱵᱟᱝ ᱞᱮᱱᱡᱮᱛᱚᱜᱼᱟ᱾
ᱵᱟᱝ ᱞᱚᱥᱚᱫᱚᱜᱼᱟ ᱦᱳᱭ ᱟᱨ ᱞᱟᱦᱟ ᱛᱮᱫᱚ ᱚᱠᱟᱨᱮ ᱚᱱᱟ ᱥᱤᱲᱤ ᱨᱟᱠᱟᱵ ᱨᱧ ᱥᱮᱲᱤᱧ ᱞᱮᱫᱟ᱾ ᱚᱱᱟ ᱵᱩᱨᱩ ᱨᱟᱠᱟᱵ ᱛᱮᱜᱮ ᱵᱟᱨᱯᱮ ᱫᱷᱟᱢ ᱡᱤᱨᱟᱹᱜᱼᱟ ᱫᱟᱜ ᱮᱢ ᱧᱩᱭᱟ᱾
ᱦᱚᱸ ᱚᱱᱟ ᱵᱟᱢ ᱨᱟᱠᱟᱵ ᱫᱟᱲᱮᱭᱟᱜᱼᱟ᱾
ᱦᱮᱸ ᱵᱟᱠᱷᱟᱱ ᱟᱨᱚ ᱫᱟᱜ ᱞᱚᱥᱚᱫ ᱞᱮᱠᱷᱟᱱ ᱡᱩᱛᱟᱹ ᱠᱚᱦᱚᱸᱼᱼ ᱥᱟᱵ ᱠᱟᱛᱮᱢ ᱨᱟᱠᱟᱵ ᱛᱟᱢᱟ ᱪᱷᱚᱰᱨᱟ ᱢᱟᱹᱨᱤᱡ ᱫᱚ
ᱦ
ᱦᱮᱸ ᱵᱟᱠᱷᱟᱱ ᱫᱚ ᱟᱨ ᱱᱤᱛᱚᱜ ᱫᱚ ᱚᱱᱠᱟ ᱫᱚ ᱵᱟᱝ ᱵᱷᱟᱜᱮ ᱪᱮᱦᱨᱟ ᱜᱮᱢ ᱨᱟᱠᱟᱵᱼᱟ ᱡᱚᱛᱚ ᱦᱚᱲ ᱜᱮᱢ ᱨᱟᱠᱟᱵ ᱫᱟᱲᱮᱭᱟᱜᱼᱟ᱾ ᱵᱩᱲᱤ ᱧᱚᱜ ᱮ ᱡᱟᱦᱟᱸᱭ ᱧᱮᱞ ᱟᱥᱟ ᱛᱟᱦᱮᱱ ᱛᱟᱭ ᱧᱮᱞ ᱯᱩᱨᱟᱹᱣ ᱫᱟᱲᱮᱭᱟᱜᱼᱟᱭ ᱢᱚᱱᱮ ᱼᱼ ᱯᱩᱨᱚᱱᱚᱜ ᱛᱟᱭᱟ ᱟᱨ ᱩᱱ ᱫᱚ ᱦᱚᱸ ᱚᱱᱟ ᱵᱩᱨᱩ ᱵᱚᱛᱚᱨ ᱛᱮᱜᱮ ᱚᱱᱟ ᱧᱮᱞ ᱛᱮᱜᱮ ᱵᱚᱛᱚᱨ ᱛᱮᱜᱮ ᱵᱟᱭ ᱫᱮᱡᱚᱜᱼᱟᱞᱮᱭᱟ ᱤᱧ ᱫᱚ ᱦᱚᱚᱧ ᱫᱮᱡ ᱠᱚᱜᱼᱟ᱾
ᱚᱻ ᱦ ᱟᱪᱪᱷᱟ ᱵᱩᱨᱩ ᱵᱚᱸᱜᱟ ᱨᱮᱢᱟ ᱯᱟᱛᱟ ᱦᱩᱭᱩᱜ ᱜᱮ ᱵᱟᱲᱟ ᱜᱷᱟ ᱨᱮᱼᱼ ᱟᱠᱟᱟᱜ ᱟᱹᱧ ᱛ ᱚᱸᱰᱮ ᱫᱚᱯᱮ ᱪᱟᱞᱟᱜ ᱟᱥᱮ ᱵᱟᱝ ᱛᱟᱦᱮ ᱮᱱᱮᱡ ᱟᱯᱮ ᱥᱮ ᱥᱮ ᱵᱟᱝ?
ᱦᱮᱸ ᱪᱟᱞᱟᱜ ᱟᱞᱮ ᱪᱮᱫᱟᱜ ᱵᱟᱝ᱾ ᱚᱸᱰᱮ ᱚᱸᱰᱮ ᱜᱮᱛᱚ ᱨᱟᱹᱥᱠᱟᱹ ᱫᱚ ᱮᱱᱮᱡ ᱥᱮᱨᱮᱧ ᱫᱚ ᱦᱮᱸ ᱵᱟᱝ᱾ ᱚᱱᱟᱰᱮ ᱫᱚ ᱥᱩᱫᱩ ᱜᱩᱨᱩ ᱛᱚ᱾ ᱟᱰᱮ ᱥᱩᱫᱩ ᱵᱩᱨᱩ ᱠᱚ ᱫᱮᱡᱚᱜᱼᱟ ᱪᱮᱛᱟᱱ ᱨᱮ ᱯᱩᱡᱟᱹ ᱠᱚ ᱦᱩᱭᱩᱜᱼᱟ, ᱦᱳᱭ
ᱦᱳᱭ
ᱡᱟᱹᱱᱤᱡ ᱵᱩᱨᱩ ᱠᱷᱚᱱᱟᱜ ᱫᱚ ᱦᱟᱸᱰᱮ ᱯᱟᱲᱟᱜᱷᱟᱴ ᱨᱮᱜᱮ ᱵᱤᱥᱤ ᱡᱟᱹᱥᱛᱤ ᱧᱚᱜ ᱫᱚᱠᱟᱱ ᱫᱟᱹᱱᱤ ᱠᱚᱫᱚ ᱠᱚ ᱵᱟᱹᱭᱥᱟᱹᱣᱟ᱾
ᱦᱚᱸ ᱚᱸᱰᱮ ᱜᱮ ᱵᱮᱥᱤ ᱟᱨ ᱵᱮᱥᱤ᱾
ᱦᱮᱸ ᱦᱮᱸ ᱟᱪᱪᱷᱟ ᱮᱱᱮᱡ ᱥᱮᱨᱮᱧ ᱢᱚᱱᱮᱭᱟᱱ ᱦᱚᱲ ᱫᱚ ᱚᱸᱰᱮᱜ ᱪᱟᱞᱟᱜᱼᱟᱭ ᱞᱟᱦᱟᱛᱮ᱾
ᱦᱮᱸ
ᱦᱮᱸ ᱮᱟᱭ ᱮᱱᱮᱡ ᱥᱮᱨᱮᱧ ᱦᱚᱲ ᱫᱚᱼᱼ ᱚᱸᱰᱮ ᱮᱱᱮᱡ ᱥᱮᱨᱮᱧ ᱜᱮ ᱢᱟᱲᱟᱝ ᱮᱢ ᱯᱧᱪᱟᱭ᱾ ᱟᱞᱮ ᱢᱟᱸᱰᱮ ᱜᱮᱦᱟ ᱠᱤᱱ ᱪᱟᱞᱟᱣ ᱞᱮᱱ ᱜᱮ ᱦᱮᱸ᱾ ᱟᱫᱚ ᱦᱟᱱᱮ ᱪᱟᱞᱟᱣ ᱫᱚ ᱟᱹᱰᱤ ᱫᱤᱱ ᱨᱮ, ᱪᱟᱞᱟᱣ ᱵᱟᱲᱟ ᱦᱩᱭᱱᱟ ᱛᱚ ᱟᱫᱚ ᱱᱮᱛᱟᱨ ᱫᱚ ᱪᱮᱫᱠᱟ ᱪᱚᱠᱚ ᱡᱟ ᱠᱮᱫ ᱱᱟᱦᱟᱜ ᱧᱮᱞ ᱦᱩᱭᱩᱜᱼᱟ ᱱᱤᱭᱟᱹ ᱵᱟᱨ᱾
ᱚ ᱦᱮᱸ ᱤᱧ ᱦᱚᱸ ᱵᱟᱹᱧ ᱪᱟᱞᱟᱣ ᱠᱟᱱᱟ ᱦᱩᱸ,
ᱦᱮᱸ ᱪᱮᱜ ᱮᱢ ᱞᱟᱹᱭᱮᱫᱟ?
ᱫᱤ ᱦᱚᱸ ᱵᱟᱹᱧ ᱪᱟᱞᱟᱣ ᱠᱟᱱᱟ ᱱᱟ ᱟᱹᱰᱤ ᱯᱟᱹᱦᱤᱞ ᱞᱤᱧ ᱪᱟᱞᱟᱣ ᱞᱮᱱ ᱛᱟᱦᱮᱸᱫ᱾
ᱚ ᱟᱞᱮ ᱦᱚᱸ ᱚᱱᱮ, ᱪᱟᱞᱟᱣ ᱞᱮᱱᱟᱞᱮ ᱠᱤᱪᱩ ᱢᱟᱱᱮ ᱢᱟᱲᱟᱝ ᱧᱚᱜ ᱜᱮ ᱟᱨ ᱦᱚᱸᱜᱼᱚᱭ ᱵᱟᱨ ᱯᱮ ᱥᱮᱨᱢᱟ ᱜᱮᱯ ᱛᱟᱦᱮᱸ ᱠᱟᱱ ᱛᱟᱦᱮᱱᱟ᱾ ᱟᱨ ᱱᱤᱭᱟᱹ ᱵᱟᱨ ᱱᱟᱦᱟᱜ ᱱᱤᱭᱟᱹ ᱵᱟᱨ ᱪᱮᱫᱠᱟ ᱠᱚ ᱦᱚᱲᱚᱜ ᱠᱟᱱ,
ᱚᱸ ᱟᱪᱪᱷᱟ ᱟᱪᱪᱷᱟ ᱦᱚᱲᱚᱜ ᱜᱮᱭᱟ ᱠᱚ ᱦᱟᱸᱜ ᱱᱤᱭᱟᱹ ᱵᱟᱨ ᱫᱷᱚ ᱜᱟᱱ᱾ ᱦᱮᱸ ᱨᱚᱦᱚᱭ ᱠᱚ ᱟᱹᱨᱤ ᱞᱟᱜᱟᱜ ᱟᱥᱮ ᱚᱠᱟ ᱠᱚ ᱵᱚᱪᱷᱚᱨ ᱫᱚ ᱵᱩᱨᱩ ᱵᱚᱝᱜᱟ, ᱛᱮᱫ ᱫᱚ ᱨᱚᱦᱚᱭ ᱨᱚᱦᱚᱭᱟᱠᱚ ᱨᱚᱦᱚᱭ ᱠᱟᱛᱮᱜ ᱠᱚ ᱪᱟᱞᱟᱜᱼᱟ ᱵᱩᱨᱩ ᱛᱮ᱾
ᱡᱟᱦᱟᱸ ᱠᱚᱨᱮ ᱫᱚᱠᱚ ᱨᱚᱦᱚᱭᱟ᱾ ᱢᱟᱱᱮ ᱚᱱᱟ ᱵᱩᱨᱩ ᱵᱚᱸᱜᱟ ᱥᱳᱨ ᱠᱚᱫᱚ ᱩᱱ ᱫᱟᱨᱟ ᱦᱟᱸᱜ ᱧᱮᱞ ᱪᱟᱞᱟᱣ ᱥᱩᱢᱟᱹᱭ ᱧᱮᱞ ᱦᱩᱭ ᱠᱟᱱᱟ ᱯᱩᱨᱟᱹ ᱚᱱᱟ ᱵᱩᱨᱩ ᱞᱟᱛᱟᱨ᱾ ᱞᱟᱛᱟᱨ ᱠᱚᱨᱮ ᱫᱚ ᱨᱚᱦᱚᱭ ᱠᱩᱜ ᱨᱚᱦᱚᱭ ᱠᱚᱜᱼᱟ ᱠᱷᱮᱛ ᱠᱚ ᱯᱮᱨᱮᱡ ᱠᱟᱜᱼᱟ ᱠᱚ᱾
ᱦᱮᱸ ᱦᱮᱸ ᱛᱩᱫ ᱨᱚᱦᱚᱭ ᱠᱟᱛᱮᱜ ᱵᱩᱨᱩ ᱵᱚᱸᱜᱟ ᱧᱮᱞ ᱠᱚ ᱪᱟᱞᱟᱜᱼᱟ᱾
ᱦᱮᱸ ᱟᱫᱚ ᱱᱤᱭᱟᱹ ᱵᱟᱨ ᱫᱚ ᱠᱤᱡᱟᱹᱱᱤᱜ ᱨᱚᱦᱚᱭ ᱫᱟᱠᱚ ᱥᱮ ᱵᱟᱝ ᱚᱱ,
ᱦᱮᱸ ᱱᱤᱭᱟᱹ ᱵᱟᱨ ᱫᱚ ᱵᱟᱝ ᱜᱮ ᱟᱹᱰᱤ ᱟᱭᱢᱟ ᱡᱟᱭᱜᱟ ᱨᱮᱜᱮ ᱦᱟᱸᱜ ᱨᱚᱦᱚᱭ ᱠᱚᱫᱚ ᱵᱟᱝ ᱦᱩᱭ ᱠᱟᱱᱟ᱾
ᱦᱳᱭ ᱦᱳᱭ᱾ ᱟᱫᱚ ᱢᱟᱲᱟᱝ ᱧᱚᱜ ᱨᱮ ᱡᱩᱫᱤᱢ ᱛᱚᱞᱟ ᱠᱟᱜ ᱠᱷᱟᱱ ᱫᱚ ᱦᱟᱨᱟ ᱠᱚᱜᱼᱟ ᱱᱤᱛᱚᱜ ᱛᱮᱜᱮ ᱟᱫᱚ ᱩᱱᱢᱟ ᱵᱟᱹᱛᱟᱹᱲᱤ ᱠᱚ ᱵᱟᱝ ᱧᱟᱢᱚᱜ, ᱠᱟᱱ ᱛᱟᱦᱮᱜ ᱥᱤᱛᱩᱝ ᱮᱫ ᱛᱟᱦᱮᱸᱟᱭ ᱥᱮ ᱫᱚᱢᱮ ᱜᱮ᱾
ᱦᱳᱭ ᱦᱳᱭ,
ᱥᱤᱛᱩᱝ ᱨᱮᱫᱚ ᱪᱤᱠᱟᱹᱛᱮᱢ ᱜᱤᱰᱤᱭᱟ ᱱᱟ ᱜᱩᱡᱩᱜ ᱛᱟᱢᱟ ᱡᱷᱚᱛᱚ᱾ ᱠᱟᱹᱴᱤᱜ ᱵᱟᱭ ᱫᱟᱜᱽ ᱤᱭᱟᱹ ᱞᱮᱠᱷᱟᱱ ᱫᱚ᱾
ᱱᱮᱥ ᱫᱚ ᱫᱚᱢᱮ ᱜᱮ ᱥᱤᱛᱩᱝ ᱠᱟᱜ-ᱟ ᱩᱛᱤ ᱥᱩᱛᱤ᱾
ᱦᱮᱸ ᱦᱮᱸ ᱦᱮᱸ ᱟᱞᱮᱥᱮᱜ ᱫᱚ ᱦᱤᱛᱚᱜ ᱚᱱᱟ ᱠᱷᱮᱛ, ᱠᱚᱨᱮ ᱚᱱᱟ ᱠᱟᱹᱢᱤ ᱠᱚᱠᱚ ᱮᱦᱚᱵ ᱜᱚᱜ ᱠᱟᱫᱟ ᱠᱟᱹᱢᱤ ᱵᱚᱞᱛᱮ ᱚᱱᱮ, ᱟᱲᱮ ᱠᱚᱠᱚ ᱡᱷᱩᱲᱟᱹᱣᱮᱜᱼᱟ ᱞᱟᱴᱟ ᱠᱚᱠᱚ ᱢᱟᱜ ᱥᱟᱯᱷᱟ ᱠᱟᱜ ᱠᱟᱱᱟ ᱡᱟᱦᱟᱸᱭ, ᱠᱚᱫᱚ ᱠᱚ ᱥᱤ ᱨᱮᱰᱤ ᱠᱟᱜ ᱠᱟᱱᱟ ᱮᱸᱰᱮᱠᱷᱟᱱ ᱫᱚ ᱯᱚᱨᱮᱛᱮ ᱥᱚᱞᱦᱮ ᱧᱚᱜ ᱛᱮ ᱠᱟᱹᱢᱤ ᱠᱚ ᱯᱟᱨᱚᱢ ᱜᱚᱫᱚᱜᱼᱟ᱾
ᱚᱸ ᱦᱮᱸᱛᱚ ᱮᱱᱰᱮ, ᱠᱷᱟᱱ ᱩᱱᱫᱚ ᱩᱱᱟᱹᱜ ᱠᱟᱹᱢᱤ ᱨᱮ ᱡᱚᱴᱤᱞ ᱵᱟᱝ ᱵᱩᱡᱷᱟᱹᱜᱼᱟ᱾ ᱟᱹᱰᱤ ᱥᱚᱞᱦᱮ ᱛᱮᱜᱮ ᱦᱩᱭᱩᱜᱼᱟ ᱥᱟᱯᱷᱟ ᱥᱟᱹᱯᱷᱤ᱾
ᱱᱤᱛᱚᱜ ᱠᱷᱚᱱ ᱡᱩᱫᱤᱢ ᱠᱟᱹᱢᱤ ᱠᱚᱢ ᱠᱟᱜᱼᱟ ᱛᱟᱦᱞᱮ ᱩᱱᱫᱚ ᱠᱚᱢ ᱠᱟ ᱠᱷᱟᱹᱴᱟᱹᱱᱤ ᱛᱮᱜᱮ ᱦᱳᱭ ᱜᱚᱫᱚᱜᱼᱟ᱾
ᱦᱳᱭ,
ᱦᱮᱸ ᱟᱸᱡᱚᱢᱚᱜ ᱠᱟᱱᱟ ᱨᱚᱲ᱾
ᱦᱮᱸ ᱟᱸᱡᱚᱢ ᱫᱤᱹᱧ᱾
ᱚ ᱟᱢᱟᱜ ᱜᱮ ᱠᱟᱹᱴᱤᱜ ᱚᱱᱟ ᱵᱷᱤᱛᱤᱨ ᱧᱚᱜ ᱨᱤᱧ ᱟᱸᱡᱚᱢ ᱫᱟ ᱛᱚ ᱟᱫᱩᱧ ᱢᱮᱱ ᱫᱟ ᱟᱸᱡᱚᱢ ᱫᱟᱢ ᱥᱮ ᱵᱟᱝ ᱛᱟᱦᱚᱞᱮ᱾ ᱠᱟᱹᱴᱮᱜ ᱟᱥᱛᱮ ᱟᱥᱛᱮ ᱟᱸᱡᱚᱢᱚᱜ ᱠᱟᱱ ᱛᱟᱢᱟ᱾
ᱚᱸ,
ᱟᱯᱮᱥᱮᱜ ᱫᱚ ᱚᱱᱛᱮ ᱵᱟᱠᱚ ᱤᱭᱟᱹᱭᱮᱜ ᱛᱮ ᱟᱹᱲᱮ ᱠᱚ ᱵᱟᱠᱚ ᱡᱷᱩᱲᱟᱹᱣ ᱥᱟᱯᱟᱭᱫᱟ᱾
ᱦᱮᱸ ᱥᱟᱯᱟᱭ ᱫᱟᱠᱚ ᱡᱮᱢᱚᱱ ᱫᱚ᱾
ᱚ ᱦᱮᱸ ᱛᱚ, ᱟᱫᱚ ᱫᱟᱜᱽ ᱡᱚᱠᱷᱚᱱ ᱫᱚᱢᱮ ᱫᱟᱜᱽ ᱵᱚᱨᱥᱟ ᱠᱚ ᱵᱤᱥᱤ, ᱤᱭᱟᱹᱭᱟᱭ ᱼᱤᱭᱟᱹᱭᱟᱭ ᱟᱨᱠᱤ ᱵᱚᱨᱥᱟᱭᱟᱭ ᱫᱚᱢᱮ᱾ ᱫᱟᱜᱽ ᱠᱚ ᱛᱚᱸᱵᱟᱜᱼᱟ ᱩᱱ ᱫᱚ ᱚᱱᱮ ᱞᱟᱴᱟ ᱠᱚ ᱥᱟᱯᱷᱟ ᱠᱚ ᱵᱟᱝ ᱥᱟᱱᱟᱣᱟᱥᱮ᱾
ᱦᱳᱭ,
ᱟᱨ ᱦᱤᱛᱚᱜ ᱫᱚ ᱠᱟᱹᱴᱤᱡ ᱤᱭᱟᱹ ᱨᱚᱦᱚᱲ ᱨᱚᱦᱚᱲ ᱧᱚᱜ ᱜᱮᱭᱟ ᱛᱚ ᱞᱟᱴᱟ ᱠᱚᱦᱚᱢ ᱵᱚᱞ ᱫᱟᱲᱮᱜᱼᱟ᱾ ᱢᱟᱜ ᱥᱟᱯ, ᱥᱟᱯᱟ ᱫᱟᱲᱮᱜᱼᱟ ᱟᱨ ᱩᱱᱫᱚ ᱚᱱᱟ ᱠᱚ ᱵᱟᱝ ᱥᱟᱯᱷᱟ ᱥᱟᱱᱟ ᱫᱟᱜᱽ ᱵᱟᱝ ᱵᱚᱞᱚ ᱥᱟᱱᱟ ᱞᱟᱴᱟ ᱠᱚᱥᱮᱜ ᱩᱱ ᱫᱚ᱾
ᱵᱟᱝ ᱦᱩᱸ,
ᱤᱥᱤᱱ ᱠᱚᱫᱚ ᱥᱟᱹᱛ ᱠᱟᱜᱼᱟ ᱯᱮ?
ᱦᱮᱸ, ᱮᱱᱟᱝ ᱨᱮ ᱾
ᱚ ᱡᱚᱢ ᱫᱚ ᱟᱹᱣᱨᱤ ᱯᱮ ᱡᱚᱢᱟ?
ᱵᱟᱝ ᱟᱨᱤ ᱦᱳᱭᱳᱜ ᱟ ᱡᱚᱢ ᱫᱚ ᱾
ᱚ ᱦᱮᱸ ᱛᱚ, ᱟᱞᱮ ᱦᱚᱸ ᱤᱥᱤᱱ ᱫᱚᱞᱮ ᱤᱥᱤᱱ ᱠᱮᱫᱟ ᱟᱹᱣᱨᱤᱞᱮ ᱡᱚᱢᱟ ᱱᱟᱦᱟᱜ ᱡᱚᱢᱟᱞᱮ ᱟᱨ ᱢᱤᱫ ᱜᱷᱟᱹᱲᱤᱡ ᱠᱟᱛᱮᱜ ᱱᱚᱴᱟ ᱥᱮᱜ᱾
ᱳ ᱟᱪᱪᱷᱟ᱾
ᱦᱮᱸ ᱠᱟᱹᱴᱤᱡ ᱡᱳᱨ ᱧᱚᱜ ᱨᱚᱲ ᱢᱮ ᱵᱟᱹᱧ ᱟᱸᱡᱚᱢᱮᱫ ᱛᱟᱢᱟ᱾
ᱚ ᱱᱤᱛᱚᱜ ᱟᱸᱡᱷᱚᱢ ᱫᱟ?
ᱦᱮᱸ, ᱦᱮᱸ ᱟᱸᱡᱚᱢ ᱫᱟᱹᱧ᱾ ᱟᱫᱚ ᱠᱟᱹᱴᱤᱡ ᱴᱟᱣᱟᱨ ᱠᱚ ᱡᱟᱹᱱᱤᱡ ᱯᱨᱚᱵᱞᱮᱢᱚᱜ ᱠᱟᱱᱟ ᱚᱱᱟ ᱠᱷᱟᱹᱛᱤᱨ ᱵᱟᱝ ᱟᱸᱡᱚᱢᱚᱜ ᱠᱟᱱᱟ᱾
ᱦᱮᱸ ᱛᱮᱦᱮᱧ ᱫᱚ ᱨᱤᱢᱤᱞ ᱨᱢᱤᱞᱜᱼᱟᱭ ᱥᱮ ᱟᱫᱚ
ᱦᱳᱭ ᱨᱤᱢᱤᱞ ᱞᱮᱠᱷᱟᱱ ᱜᱮ ᱫᱚᱢᱮ ᱴᱟᱣᱟᱨ ᱠᱚ ᱯᱨᱚᱵᱞᱮᱢᱚᱜᱼᱟ, ᱟᱨ ᱵᱟᱝᱠᱷᱟᱱ
ᱦᱮᱸ ᱛᱤᱦᱤᱱ ᱥᱟᱨᱟᱫᱤᱱ ᱜᱮ ᱫᱟᱜ ᱠᱮᱫᱟᱭ ᱥᱮ ᱚᱱᱟᱛᱮ,
ᱦᱳᱭ ᱛᱮᱦᱮᱧ ᱫᱚ ᱯᱩᱨᱟᱹ ᱚᱱᱟ ᱥᱮᱛᱟᱜ ᱠᱷᱚᱱ ᱫᱚ ᱥᱮᱛᱟᱜ ᱠᱷᱚᱱᱮ ᱟᱨᱟᱢᱵᱚ ᱠᱟᱫᱟ᱾
ᱦᱮᱸ᱾
ᱥᱟᱨᱟᱫᱤᱱ ᱜᱟᱯᱟ ᱦᱚᱭ ᱫᱟᱜ ᱜᱮᱪᱚ ᱦᱟᱸᱜ ᱡᱟᱹᱯᱩᱫ, ᱤᱭᱟᱹ ᱛᱮᱤᱧ ᱫᱚ ᱮᱸ ᱫᱟᱹᱞ ᱨᱟᱥᱮ ᱟᱨ ᱟᱞᱩ ᱥᱚᱣᱟᱵᱤᱱ ᱵᱮᱸᱜᱟᱲ᱾
ᱚ ᱢᱚᱡᱽ ᱜᱮᱯᱮ ᱚᱛᱩ ᱟᱠᱟᱟᱜᱼᱟ᱾
ᱦᱳᱭ, ᱟᱯᱮ ᱫᱚ?
ᱦᱮᱸᱛᱚ ᱾
ᱟᱨ ᱟᱯ ᱫᱚ?
ᱟᱞᱮ ᱫᱚ ᱯᱚᱴᱚᱞ ᱟᱹᱞᱩ ᱟᱨ ᱵᱤᱞᱟᱹᱛᱤ ᱞᱮ ᱩᱛᱩ ᱟᱠᱟᱫᱟ ᱛᱮᱦᱤᱧ ᱫᱚ᱾
ᱦᱮᱸᱛᱚ᱾
ᱚᱠᱚᱭ ᱤᱥᱤᱱ ᱠᱟᱜ ᱟᱢ?
ᱦᱮᱸ ᱤᱧ ᱜᱤᱧ ᱤᱥᱤᱱ ᱠᱮᱫᱟ ᱛᱮᱦᱮᱧ ᱫᱚ, ᱮᱱᱟᱱᱚᱜ ᱚᱱᱟᱢᱟ ᱦᱩᱭᱱᱟ ᱤᱥᱤᱱ ᱵᱟᱲᱟ ᱠᱟᱛᱮᱫ ᱜᱮ ᱦᱚᱜᱼᱚᱭ ᱫᱩᱲᱩᱵ ᱠᱟᱛᱮᱜ ᱜᱮ ᱱᱚᱜᱼᱚᱭ ᱟᱢ ᱥᱟᱺᱟᱹᱜᱤᱧ ᱨᱚᱯᱚᱲ ᱠᱟᱱᱟ᱾
ᱚ ᱾
ᱤᱥᱤᱱ ᱠᱚ ᱥᱟᱹᱛ ᱠᱟᱛᱮᱫ ᱜᱮ᱾
ᱚ ᱟᱪᱪᱷᱟ ᱟᱪᱪᱷᱟ᱾
ᱦᱮᱸ ᱦᱟᱸᱜ ᱵᱷᱤᱛᱤᱨ ᱵᱷᱤᱛᱤᱨ ᱨᱮᱜᱮ ᱨᱚᱲ ᱟᱫᱚ ᱟᱸᱡᱚᱢᱚᱜ ᱠᱟᱱ ᱛᱟᱢ ᱫᱚ?
ᱮᱸ ᱵᱷᱟᱜᱮ ᱴᱷᱤᱠ ᱵᱟᱝ ᱟᱸᱡᱚᱢᱚᱜ ᱠᱟᱱᱟ ᱯᱩᱥᱴᱤᱟᱹ ᱯᱩᱥᱴᱤ?
ᱟᱨ ᱯᱩᱥᱴᱟᱹ ᱫᱚ ᱟᱸᱡᱚᱢᱚᱜ ᱠᱟᱱᱟ, ᱟᱫᱚ ᱟᱹᱰᱤ ᱵᱷᱤᱛᱤᱨ ᱨᱮ᱾ ᱦᱳᱭ ᱟᱸᱡᱚᱢ ᱫᱚ ᱟᱸᱡᱚᱢᱚᱜ ᱠᱟᱱᱟ ᱢᱟᱱᱮ ᱨᱚᱲ ᱫᱚ ᱴᱷᱤᱠ ᱜᱮ ᱯᱚᱥᱴᱚ ᱜᱮ ᱟᱸᱡᱚᱢᱚᱜ ᱠᱟᱱ ᱛᱟᱢᱟ ᱟᱫᱚ ᱚᱱᱟ ᱵᱷᱤᱛᱤᱨ ᱧᱚᱜ ᱨᱮ᱾ ᱦᱮᱸ ᱦᱮᱸ ᱦᱮᱸᱛᱚ ᱟᱯᱮ ᱫᱚ ᱛᱟᱦᱚᱞᱮ ᱵᱩᱨᱩ ᱵᱚᱸᱜᱟ ᱪᱮᱫ ᱛᱮᱯᱮ ᱪᱟᱞᱟᱜᱼᱟ ᱜᱟᱹᱰᱤ ᱯᱮ ᱵᱷᱟᱲᱟ ᱠᱟᱫᱟ ᱥᱮ ᱚᱱᱠᱟ ᱢᱚᱴᱚᱨ ᱥᱟᱭᱠᱮᱞ ᱠᱚᱛᱮ ᱯᱮ ᱪᱟᱞᱟᱜ ᱜᱮᱭᱟ?
ᱵᱟᱝ ᱜᱟᱹᱰᱤ ᱛᱮ᱾
ᱚ ᱦᱮᱸᱛᱚ ᱛᱟᱲᱟᱢ ᱛᱮᱫᱚ ᱚᱠᱚᱭ ᱪᱟᱞᱟᱜᱼᱟ ᱱᱮᱛᱟᱨ ᱫᱚ᱾
ᱦᱮᱸ ᱟᱨ ᱥᱟᱺ ᱜᱤᱧ ᱜᱮᱭᱟ ᱩᱱᱟᱹᱜ ᱥᱟᱺᱜᱤᱧ ᱛᱟᱲᱟᱢ ᱛᱮᱫᱚ᱾
ᱚ ᱥᱟᱺᱜᱤᱧ ᱠᱷᱟᱱ ᱫᱚ ᱜᱟᱹᱟᱹᱲᱤ ᱜᱮ ᱫᱚᱨᱠᱟᱨ ᱦᱮᱸ ᱵᱟᱝ᱾
ᱦᱳᱭ᱾
ᱦᱮᱸ
ᱦᱩᱸ ᱟᱯᱮ ᱫᱚ?
ᱱᱟᱯᱟᱭ ᱠᱟᱛᱷᱟ ᱜᱮ ᱾ ᱧᱟᱯᱟᱢ ᱟᱵᱚᱱ ᱦᱟᱸᱜ ᱵᱩᱨᱩ ᱵᱚᱸᱜᱟ ᱟᱯᱮ ᱦᱚᱸᱯᱮ ᱪᱟᱞᱟᱜ ᱞᱟᱹᱜᱤᱫ ᱟᱞᱮ ᱦᱚᱸᱞᱮ ᱪᱟᱞᱟᱜ ᱞᱟᱹᱜᱤᱫ ᱾
ᱦᱳᱭ
ᱦᱮᱸ
ᱦ
ᱟᱯᱮ ᱫᱚ ᱚᱲᱟᱜ ᱡᱷᱚᱛᱚ ᱦᱚᱲ ᱚᱲᱟᱜ ᱨᱮᱱ ᱜᱮᱯᱮ ᱪᱟᱞᱟᱜ ᱞᱟᱹᱜᱤᱫ ᱥᱮ ᱚᱱᱠᱟ ᱜᱟᱛᱮ ᱯᱮ ᱪᱟᱞᱟᱜ ᱞᱟᱹᱜᱤᱫᱼᱟ ᱾
ᱵᱟᱝᱜᱮ ᱚᱲᱟᱜ - ᱚᱲᱟᱜ ᱦᱚᱲ ᱾
ᱚ ᱚᱲᱟᱜ ᱥᱩᱫᱩ ᱟᱯᱮ ᱚᱲᱟᱜ ᱛᱮᱜᱮ ᱜᱟᱹᱰᱤ ᱯᱮ ᱵᱷᱟᱲᱟ ᱠᱟᱜᱼᱟ ᱢᱤᱫᱴᱟᱝ ᱚ ᱚ ᱦᱮᱸᱛᱚ, ᱵᱷᱟᱜᱮ ᱜᱮ ᱦᱮᱸ
ᱦᱳᱭ
ᱥᱮᱛᱟᱜ ᱥᱮᱛᱟᱜ ᱜᱮ ᱪᱟᱞᱟᱜ ᱦᱩᱭᱩᱜᱼᱟ ᱵᱟᱝᱠᱷᱟᱱ ᱫᱚ ᱵᱟᱢ ᱧᱮᱞ ᱯᱩᱨᱟᱹᱣ ᱫᱟᱲᱮᱭᱟᱜᱼᱟ ᱮᱱᱮᱡ ᱴᱷᱮᱱ ᱵᱩᱨᱩ ᱴᱷᱮᱱ ᱫᱮᱡ ᱛᱮᱦᱚᱸ ᱛᱚ ᱟᱹᱰᱤ ᱜᱷᱟᱹᱲᱤᱡ ᱴᱟᱭᱤᱢ ᱞᱟᱜᱟᱜᱼᱟ ᱥᱮ ᱾
ᱦᱮᱸ ᱟᱨ ᱩᱱᱟᱹᱜ ᱦᱚᱲ ᱵᱷᱤᱲ ᱨᱮ ᱾
ᱦᱳᱭ ᱦᱟᱱᱮ ᱤᱭᱟᱹ ᱵᱟᱢ ᱯᱟᱨᱚᱢ ᱦᱚᱫ ᱫᱟᱲᱮᱭᱟᱜᱼᱟ ᱯᱟᱨᱚᱢ ᱦᱚᱸ ᱟᱨ ᱫᱮᱡ ᱢᱟ ᱮᱠᱷᱟᱱ ᱩᱱᱟᱹᱜ ᱦᱚᱲ ᱠᱚ ᱞᱟᱭᱤᱱ ᱠᱚᱜᱼᱟ, ᱛᱚ ᱠᱷᱟᱱ ᱩᱱᱠᱩ ᱯᱟᱨᱚᱢ ᱠᱟᱛᱮ ᱛᱚ ᱟᱨ ᱵᱟᱢ ᱫᱮᱡ ᱫᱟᱲᱮᱭᱟᱜᱼᱟ ᱥᱮ ᱾
ᱵᱟᱝ ᱦᱳᱭ ᱦᱳᱭ ᱦᱩᱸ
ᱚᱸᱰᱮᱜᱮ ᱛᱤᱱ ᱪᱟᱨ ᱜᱷᱚᱱᱴᱟ ᱞᱟᱜᱟᱣ ᱜᱚᱫᱚᱜᱼᱟ ᱵᱩᱨᱩ ᱫᱮᱡ ᱛᱮᱜᱮ
ᱦᱳᱭ
ᱟᱨᱦᱚᱢ ᱟᱲᱜᱚᱱᱟ
ᱦᱚᱸ ᱩᱱᱟᱹᱜ ᱩᱱᱟᱹᱜ ᱪᱮᱛᱟᱱ ᱠᱷᱚᱱᱮᱢ ᱟᱲᱜᱚᱱᱟ
ᱴᱟᱭᱤᱢ ᱫᱚ ᱞᱟᱜᱟᱜ ᱜᱮᱭᱟ ᱾
ᱦᱳᱭ
ᱚᱱᱠᱟᱱ ᱜᱮᱭᱟ ᱾ ᱢᱟᱱᱮ ᱫᱚᱠᱟᱱ ᱠᱚᱦᱚᱸ ᱠᱚ ᱵᱟᱹᱭᱥᱟᱹᱣ ᱜᱮᱭᱟ ᱚᱱᱟ ᱞᱟᱛᱟᱨ ᱠᱚᱨᱮᱜ ᱾
ᱫᱚᱠᱟᱱ ᱠᱚ ᱦᱳᱴᱮᱞ ᱠᱚᱦᱚᱸ ᱠᱚ ᱤᱫᱤ ᱜᱮᱭᱟ ᱚᱱᱟ ᱥᱩᱨ ᱠᱚᱨᱮᱜ ᱾ ᱵᱟᱨ ᱴᱷᱮᱱ ᱜᱮ ᱫᱚᱠᱟᱱ ᱢᱟᱠᱚ ᱵᱟᱹᱭᱥᱟᱹᱣᱼᱟ, ᱥᱮ ᱱᱚᱸᱰᱮ ᱦᱚᱸ ᱟᱨ ᱦᱟᱸᱰᱮ ᱦᱚᱸ ᱾
ᱦᱮᱸ ᱦᱮᱸ ᱱᱚᱰᱮ ᱦᱚᱸ ᱦᱟᱸᱰᱮ ᱦᱚᱸ ᱾